ᱦᱮᱞᱚ ᱦᱮᱸ ᱜᱚᱢᱠᱮ ᱡᱚᱦᱟᱨ ᱜᱮ
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ
ᱟᱪᱷᱟ ᱟᱪ ᱪᱷᱟ ᱪᱮᱫ ᱠᱚ ᱪᱤᱠᱟᱹ ᱵᱟᱲᱟ ᱠᱟᱱᱟ ᱛᱟᱦᱚᱞᱮ
ᱦᱚ ᱚᱲᱟᱜ ᱠᱚᱨᱮ ᱜᱮ ᱱᱤᱛᱚᱜ ᱫᱚ ᱟᱯᱟᱛᱚ ᱛᱚ
ᱚ ᱟᱪ ᱪᱷᱟ ᱟᱪ ᱪᱷᱟ ᱟᱪ ᱪᱷᱟ ᱚᱲᱟᱜ ᱠᱚᱨᱮᱜ ᱜᱮ ᱵᱟᱝ
ᱦᱮᱸ ᱚᱲᱟᱜ ᱠᱚᱨᱮ ᱜᱮ ᱟᱨ ᱟᱯᱮ ᱫᱚ
ᱟᱞᱮ ᱦᱚ ᱱᱤᱭᱟᱹ ᱜᱷᱟᱹᱲᱤᱡ ᱫᱚ ᱚᱲᱟᱜ ᱨᱮᱜᱮ ᱟᱫᱚ ᱮᱱᱛᱮ ᱦᱩᱲᱩ ᱠᱚᱫᱚ ᱨᱚᱦᱚᱭ ᱦᱩᱭ ᱠᱟᱱᱟ ᱟᱞᱮ ᱫᱚ ᱟᱫᱚ ᱚᱱᱛᱮ ᱠᱚ ᱨᱚᱦᱚᱭ ᱵᱟᱲᱟᱭ ᱮᱫ ᱜᱮᱭᱟ ᱦᱳᱭ ᱟᱨᱠᱤ ᱟᱫᱚᱢ ᱦᱩᱲᱩ ᱠᱚ ᱨᱚᱦᱚᱭ ᱮᱫᱟ ᱥᱮ ᱟᱣᱨᱤ
ᱦᱮᱸ ᱱᱚᱛᱮ ᱫᱚ ᱦᱩᱭᱱᱟ ᱵᱟᱹᱭᱦᱟᱹᱲ ᱵᱟᱹᱫᱽ ᱦᱩᱭ ᱟᱠᱟᱱᱟ ᱵᱟᱹᱭᱦᱟᱹᱲ ᱫᱚ ᱵᱟᱹᱠᱤ ᱦᱮᱱᱟᱜ ᱜᱮᱭᱟ ᱟᱨᱠᱤ
ᱟᱪᱪᱷᱟ ᱟᱪᱪᱷᱟ ᱟᱪᱪᱷᱟ ᱦᱮᱸ ᱚᱱᱠᱟ ᱜᱮ ᱟᱫᱚ‌ ᱜᱚᱢᱠᱮ ᱱᱚᱜᱼᱚᱭ ᱫᱟᱜ ᱜᱮᱛᱚ ᱵᱟᱭ ᱡᱟᱹᱲᱤᱭᱮᱜᱼᱟ ᱵᱟᱝ
ᱦᱮᱸ
ᱟᱫᱚ ᱚᱱᱟ ᱛᱮᱜᱮ ᱛᱚ ᱦᱟᱸᱜ ᱟᱹᱰᱤ ᱟᱵᱚ ᱢᱟᱹᱱᱢᱤ ᱦᱚᱸ ᱟᱞᱟ ᱡᱟᱞᱟ ᱨᱮ ᱢᱮᱱᱟᱜ ᱟᱠᱟᱫ ᱵᱚᱱᱟ ᱫᱟᱜ ᱨᱮᱱᱟᱜ ᱟᱥᱟᱨᱮ ᱵᱟᱝ
ᱦᱮᱸ ᱠᱚᱭᱚᱜ ᱠᱟᱛᱮ ᱦᱮᱱᱟᱜ ᱵᱚᱱᱟ
ᱚ
ᱢᱟᱱᱮ ᱡᱟᱦᱟᱸ ᱥᱮᱫ ᱮ ᱫᱟᱜ ᱟᱵᱚᱱ ᱠᱟᱱᱟ ᱟᱹᱰᱤ ᱦᱮᱸ ᱞᱟᱹᱭ ᱫᱟᱞᱤᱧ ᱡᱟᱦᱟᱸ ᱥᱮᱫ ᱡᱟᱦᱟᱸ ᱡᱟᱦᱟᱸ ᱥᱮᱫ ᱮ ᱫᱟᱜ ᱟᱵᱚᱱ ᱠᱟᱱᱟ ᱟᱹᱰᱤ ᱡᱳᱨᱮ ᱫᱟᱜ ᱟᱵᱚᱱ ᱠᱟᱱᱟ ᱟᱨ ᱡᱟᱦᱟᱸ ᱥᱮᱫ ᱫᱚ ᱵᱟᱭ ᱫᱟᱜ ᱟᱵᱚᱱ ᱠᱟᱱᱟ ᱚᱱᱛᱮ ᱫᱚ ᱮᱠᱫᱚᱢ ᱜᱮ ᱮᱠᱟᱞ ᱜᱮ ᱵᱟᱭ ᱫᱟᱜ ᱟᱠᱟᱫᱟ ᱦᱮᱥᱮ ᱳᱠᱟ ᱦᱩᱭᱩᱠᱟᱱᱟ
ᱮᱠᱟᱞ ᱮᱠᱟᱞ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱᱟ ᱮᱱᱛᱮ ᱚᱠᱟ ᱚᱠᱟ ᱡᱟᱭᱜᱟ ᱠᱚᱨᱮ ᱫᱚ ᱫᱟᱜ ᱟᱹᱰᱤ ᱡᱳᱨ ᱞᱟᱜᱟᱣ ᱟᱠᱟᱱᱟ ᱟᱫᱚᱢ ᱟᱫᱚᱢ ᱡᱟᱭᱜᱟ ᱠᱚ ᱨᱮ ᱫᱚ ᱟᱨ ᱡᱮᱢᱚᱱᱚ ᱟᱞᱮ ᱨᱮᱱ ᱚ ᱛᱷᱚᱲᱟ ᱞᱟᱜᱟᱣ ᱞᱮᱱ ᱨᱮᱦᱚᱸ ᱟᱫᱚ ᱮᱱᱛᱮ ᱢᱤᱱᱤ ᱥᱤᱞᱳ ᱠᱚ ᱢᱮᱱᱟᱜ-ᱟ ᱛᱚ ᱟᱫᱚ ᱚᱱᱟ ᱛᱮᱜᱮ ᱞᱮ ᱨᱚᱦᱚᱭ ᱯᱩᱨᱟᱹᱣ ᱜᱮᱭᱟ ᱟᱞᱮ ᱫᱚ ᱦᱳᱭ
ᱟᱪᱪᱷᱟ ᱟᱪᱪᱷᱟ ᱛᱟᱦᱚ ᱞᱮ ᱚᱱᱛᱮ ᱟᱯᱮ ᱥᱮᱫ ᱫᱚ ᱚᱱᱠᱟ ᱫᱟᱜ ᱨᱮᱱᱟᱜ ᱥᱩᱵᱤᱫᱟ ᱠᱚ ᱦᱮᱱᱟᱜ ᱛᱟᱯᱮ ᱛᱮ ᱦᱮᱸ ᱵᱟᱝ
ᱦᱳᱭ ᱦᱳᱭ ᱫᱟᱜ ᱨᱮᱱᱟᱜ ᱥᱩᱵᱤᱫᱷᱟ ᱫᱚ ᱮᱠᱟᱞ ᱜᱮ ᱟᱹᱰᱤ ᱡᱳᱨ ᱜᱮ ᱢᱮᱱᱟᱜᱼᱟ ᱟᱫᱚ ᱜᱚᱢᱠᱮ ᱟᱯᱮ ᱚᱱᱛᱮ ᱫᱚ
ᱚᱱᱟ ᱦᱚᱛᱮᱫ ᱟᱞᱮ ᱱᱚᱛᱮ ᱫᱚ ᱥᱮᱨᱢᱟ ᱟᱥᱟ ᱛᱮᱜᱮ ᱢᱮᱱᱟᱜ ᱞᱮᱭᱟ ᱜᱚᱝᱠᱮ ᱦᱮᱸ ᱥᱮ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ
ᱟᱫᱚ ᱟᱞᱮ ᱥᱮᱫ ᱫᱚ ᱚᱱᱠᱟ ᱢᱤᱱᱤ ᱠᱚᱫᱚ ᱵᱟᱹᱱᱩᱜᱼᱟ
ᱟᱪᱪᱷᱟ
ᱟᱫᱚ ᱛᱟᱦᱚᱞᱮ ᱢᱤᱱᱤ ᱠᱚᱦᱚᱸ ᱵᱟᱝ ᱦᱩᱭᱩᱜ ᱜᱮᱭᱟ ᱟᱨᱠᱤ ᱚᱱᱟᱛᱮ ᱵᱟᱹᱱᱩᱜᱼᱟ ᱟᱨ ᱟᱫᱚ ᱥᱮᱨᱢᱟ ᱟᱥᱟ ᱛᱮᱜᱮ ᱢᱮᱱᱟᱜ ᱞᱮᱭᱟ ᱟᱨ ᱥᱮᱨᱢᱟ ᱫᱟᱜ ᱫᱚ ᱮᱠᱫᱚᱢ ᱴᱟᱭᱤᱢ ᱨᱮᱜᱮ ᱡᱟᱹᱲᱤᱭᱟ ᱞᱮᱭᱟ ᱟᱹᱰᱤ ᱡᱳᱨᱮ ᱡᱟᱹᱲᱤᱭᱟ ᱞᱮᱭᱟ ᱱᱮᱥ ᱦᱚᱸ ᱫᱚᱢᱮ ᱡᱟᱹᱲᱤ ᱡᱮᱢᱚᱱ ᱵᱟᱹᱭᱦᱟᱹᱲ ᱜᱮ ᱞᱟᱦᱟ ᱨᱚᱦᱚᱭ ᱨᱮᱱᱟᱜ ᱠᱟᱛᱷᱟ ᱚᱱᱟ ᱵᱟᱞᱮ ᱨᱚᱦᱚᱭ ᱫᱟᱲᱮᱭᱟᱜ ᱠᱟᱱᱟ ᱱᱚᱝᱠᱟᱭ ᱫᱟᱜ ᱮᱫᱟ ᱢᱟᱱᱮ ᱱᱚᱝᱠᱟ ᱵᱟᱱ ᱟᱹᱛᱩᱜ ᱠᱟᱱᱟ ᱟᱞᱮᱭᱟᱜ ᱵᱟᱹᱭᱦᱟᱹᱲ ᱛᱮ
ᱟᱪᱪᱷᱟ ᱟᱪᱪᱷᱟ ᱟᱪᱪᱷᱟ
ᱟᱫᱚ ᱵᱟᱹᱫᱽ ᱠᱚᱜᱮ ᱞᱮ ᱞᱟᱦᱟᱭᱮᱫᱟ
ᱦᱮᱸ ᱚᱱᱟ ᱢᱟ ᱫᱚᱨᱠᱟᱨ ᱜᱮ ᱵᱟᱝᱠᱷᱟᱱ ᱱᱚᱝᱠᱟ ᱡᱮ ᱟᱫᱚᱢ ᱟᱫᱚᱢ ᱴᱚᱴᱷᱟ ᱠᱚᱨᱮ ᱫᱚ ᱟᱸᱡᱚᱢᱚᱜ ᱠᱟᱱᱟ ᱡᱮ ᱫᱟᱜ ᱡᱟᱹᱲᱤ ᱜᱮ ᱵᱟᱭ ᱫᱟᱜ ᱡᱟᱹᱲᱤᱭᱮᱫᱟ ᱥᱮ ᱚᱱᱛᱮ ᱚᱱᱠᱟ ᱟᱫᱚ ᱴᱚᱴᱷᱟ ᱠᱚᱨᱮ ᱫᱚ ᱱᱚᱝᱠᱟ ᱩᱱᱠᱩ ᱦᱚᱸ ᱚᱱᱛᱮ ᱫᱚ ᱫᱟᱜ ᱦᱚᱜ ᱚᱭ ᱥᱮᱨᱢᱟ ᱡᱟᱹᱲᱤ ᱵᱚᱨᱥᱟ ᱨᱮ ᱡᱮ ᱢᱮᱱᱟᱜ ᱠᱚ ᱚᱱᱛᱮ ᱵᱟᱭ ᱫᱟᱜ ᱞᱮᱠᱷᱟᱱ ᱪᱤᱠᱟᱹ ᱛᱮᱠᱚ ᱨᱚᱦᱚᱭᱟ ᱵᱟᱝ ᱟᱹᱰᱤ ᱪᱤᱱᱛᱟᱹ ᱨᱮᱱᱟᱜ ᱠᱟᱛᱷᱟ ᱠᱟᱱᱟ ᱵᱟᱝ
ᱦᱮᱸ ᱟᱹᱰᱤ ᱪᱤᱱᱛᱟᱹ ᱨᱮᱱᱟᱜ ᱠᱟᱛᱷᱟ ᱠᱟᱱᱟ ᱟᱪᱪᱷᱟ ᱛᱟᱦᱞᱮ ᱜᱚᱝᱠᱮ ᱛᱟᱦᱞᱮ ᱟᱯᱮ ᱥᱮᱫ ᱫᱚ ᱛᱟᱦᱚᱞᱮ ᱚᱱᱠᱟ ᱛᱟᱦᱚᱞᱮ ᱦᱩᱲᱩ ᱠᱚᱫᱚ ᱯᱮ ᱨᱚᱦᱚᱭ ᱜᱮᱭᱟ ᱛᱟᱦᱚᱞᱮ ᱪᱮᱫ ᱞᱮᱠᱟᱱ ᱦᱟᱥᱟ ᱠᱟᱱ ᱛᱟᱯᱮᱭᱟ
ᱟᱞᱮ ᱚᱱᱛᱮᱱᱟᱜ ᱦᱟᱥᱟ ᱫᱚ ᱞᱟᱹᱭ ᱞᱮᱠᱷᱟᱱ ᱫᱚ ᱚᱱᱟ ᱠᱚ ᱢᱮᱛᱟᱜ ᱚᱱᱟ ᱢᱟᱱᱮ ᱵᱤᱞᱤ ᱦᱟᱥᱟ ᱡᱟᱦᱟᱸ ᱠᱚ ᱢᱮᱛᱟᱜ ᱟᱹᱴᱷᱭᱟᱹᱲ ᱦᱚᱸ ᱵᱟᱝ ᱦᱮᱸᱥᱮ ᱠᱷᱮᱞᱳ ᱢᱮᱱᱟᱜᱼᱟ ᱚᱱᱟ ᱫᱚ ᱠᱟᱹᱴ ᱟᱹᱰᱤ ᱢᱟᱱᱮ ᱟᱹᱰᱤ ᱞᱟᱛᱟᱨ ᱧᱚᱜ ᱥᱮᱫ ᱢᱮᱱᱟᱜᱼᱟ ᱦᱩᱠ ᱟᱨᱠᱤ ᱵᱟᱹᱞᱤ ᱢᱮᱥᱟ ᱦᱟᱥᱟ ᱟᱨᱠᱤ ᱢᱮᱱ--ᱟ
ᱟᱪᱪᱷᱟ ᱟᱪᱪᱷᱟ ᱛᱟᱦᱞᱮ ᱜᱚᱝᱠᱮ ᱟᱯᱮ ᱥᱮᱫ ᱦᱮᱸ ᱞᱟᱹᱭ ᱫᱟᱞᱤᱧ ᱛᱟᱦᱚᱞᱮ ᱟᱯᱮᱭᱟᱜ ᱚᱱᱟ ᱵᱤᱜᱷᱟᱹᱨᱮ ᱪᱮᱫ ᱞᱮᱠᱟ ᱦᱲᱩᱳ ᱦᱩᱭᱩᱜ ᱛᱟᱯᱮᱭᱟ ᱛᱤᱱᱟᱹᱜ ᱠᱩᱭᱤᱱᱴᱟᱞ ᱜᱟᱱ ᱢᱤᱫ ᱵᱤᱜᱷᱟᱹᱨᱮ
ᱱᱚᱝᱠᱟ ᱡᱩᱫᱤ ᱵᱷᱟᱜᱮ ᱡᱮ ᱵᱮᱱ ᱠᱚᱨᱟᱣᱟ ᱮᱱᱛᱮ ᱚᱱᱠᱟ ᱦᱳᱭᱳᱜ ᱜᱮᱭᱟ ᱫᱚᱥ ᱵᱟᱨᱚ ᱵᱟᱨᱚ ᱠᱩᱭᱤᱱᱴᱮᱞ ᱞᱮᱠᱟ
ᱟᱪᱪᱷ ᱟᱪᱷᱟ ᱟᱪᱪᱷᱟ
ᱵᱟᱨᱚ ᱠᱩᱭᱩᱱᱴᱟᱞ ᱞᱮᱠᱟ ᱚᱱᱠᱟ ᱦᱩᱭᱩᱜ ᱜᱮᱭᱟ ᱦᱚᱭ ᱦᱚᱭ
ᱟᱪᱪᱷᱟ ᱛᱟᱦᱚ ᱞᱮ ᱜᱚᱝᱠᱮ ᱟᱯᱮ ᱥᱮᱫ ᱫᱚ ᱚᱱᱠᱟ ᱵᱟᱨᱚ ᱠᱩᱭᱤᱱᱴᱟᱞ ᱚᱱᱠᱟ ᱦᱳᱲᱩ ᱠᱚ ᱦᱩᱭᱩᱜᱼᱟ ᱦᱮᱸ ᱵᱟᱝ ᱡᱩᱫᱤ ᱠᱷᱩᱵ ᱵᱷᱟᱹᱜᱤ ᱵᱤᱱ ᱦᱩᱭ ᱚᱪᱚᱭᱟ ᱦᱮᱸ ᱥᱮ
ᱦᱮᱸ ᱮᱠᱟᱞ ᱮᱠᱟᱞ ᱟᱫᱚ ᱟᱯᱮ ᱚᱱᱛᱮ ᱪᱮᱫ ᱞᱮᱠᱟ
ᱟᱞᱮ ᱥᱮᱫ ᱦᱚᱸ ᱱᱚᱝᱠᱟ ᱜᱮ ᱟᱨᱠᱤ ᱢᱟᱱᱮ ᱡᱩᱫᱤ ᱠᱷᱩᱵ ᱵᱷᱟᱜᱤ ᱠᱷᱟᱱ ᱫᱚ ᱚᱱᱠᱟ ᱫᱚᱥ ᱵᱟᱨᱚ ᱚᱱᱠᱟ ᱚᱱᱟ ᱚᱱᱟ ᱠᱷᱚᱱᱟᱜ ᱫᱚ ᱮᱠᱫᱚᱢ ᱵᱟᱵᱤᱱ ᱵᱟᱹᱲᱛ ᱛᱤ ᱦᱚᱪᱚ ᱫᱮᱲᱟᱜᱼᱟ ᱡᱟᱦᱟᱸ ᱛᱤᱱᱟᱹᱜ ᱵᱤᱱ ᱥᱟᱨ ᱵᱤᱱ ᱠᱷᱟᱣᱟᱣ ᱨᱮᱦᱚᱸ
ᱮᱠᱟᱞ ᱮᱠᱟᱞ ᱟᱫᱚ ᱮᱱᱛᱮ ᱱᱮᱛᱟᱨ ᱫᱚ ᱜᱚᱢᱠᱮ ᱡᱟᱦᱟ ᱛᱤᱱᱟ. ᱜ ᱥᱟᱨᱵᱮᱱ ᱠᱷᱟᱣᱟᱣᱟ ᱥᱮ ᱟᱫᱚ ᱮᱱᱛᱮᱫ ᱟᱵᱚ ᱫᱚ ᱚᱱᱟ ᱦᱩᱲᱩ ᱥᱮ ᱟᱵᱚ ᱜᱮᱵᱚᱱ ᱡᱚᱢᱟ ᱟᱫᱚ ᱚᱱᱟ ᱫᱚ ᱪᱮᱫ ᱵᱚᱱ ᱡᱚᱢᱮᱜ-ᱟ ᱵᱤᱥ ᱜᱮᱵᱚᱱ ᱡᱚᱢᱮᱫ ᱟ ᱦᱮ ᱥᱮ ᱵᱟᱝ ᱜᱚᱢᱠᱮ
ᱵᱤᱥ ᱜᱮᱵᱚᱱ ᱡᱚᱢ ᱮᱫᱟ ᱦᱮᱸ ᱮᱠ ᱮᱠᱟᱞ ᱥᱟᱹᱨᱤ ᱠᱟᱛᱷᱟ ᱱᱚᱣᱟᱵᱤᱱ ᱞᱟᱹᱭ ᱠᱮᱫᱟ
ᱟᱫᱚ ᱱᱟᱦᱟᱜ ᱫᱤᱱᱨᱮ ᱪᱤᱠᱟᱜ ᱠᱟᱱᱟ ᱟᱫᱚ ᱟᱵᱚ ᱴᱷᱮᱱ ᱜᱮ ᱨᱳᱜᱽ ᱟᱡᱟᱨ ᱫᱚ ᱠᱤᱱᱛᱩ ᱡᱟᱹᱥᱛᱤ ᱧᱚᱜ ᱥᱤᱨᱡᱟᱹᱜ ᱠᱟᱱᱟ ᱦᱮᱸ ᱵᱟᱝ ᱛᱚ ᱨᱳᱜ ᱟᱡᱪᱟᱨ ᱱᱮᱛᱟᱨ ᱢᱟᱨᱟᱝ ᱢᱟᱨᱟᱝ ᱨᱳᱜ ᱟᱡᱪᱟᱨ ᱠᱚ ᱥᱤᱨᱡᱟᱹᱜ ᱠᱟᱱᱟ
ᱦᱮᱸ ᱟᱪᱪᱷᱟ ᱛᱟᱦᱚᱞᱮ ᱜᱚᱝᱠᱮ ᱟᱹᱵᱤᱱ ᱛᱟᱦᱚᱞᱮ ᱢᱟᱱᱮ ᱟᱵᱤᱱ ᱪᱮᱫᱠᱟ ᱵᱤᱱ ᱢᱚᱱᱮᱭᱟ ᱱᱤᱛᱚᱜ ᱡᱟᱦᱟᱸ ᱥᱟᱨ ᱠᱚᱵᱚᱱ ᱵᱮᱵᱚᱦᱟᱨ ᱮᱫᱟ ᱦᱮᱸ ᱥᱮ
ᱦᱳᱭ
ᱛᱟᱦᱚᱞᱮ ᱚᱱᱟ ᱠᱚ ᱥᱟᱨ ᱡᱮᱢᱚᱱ ᱯᱟᱹᱦᱤᱞ ᱫᱚ ᱡᱮᱢᱚᱱ ᱜᱳᱵᱚᱨ ᱥᱟᱨ ᱛᱮᱠᱚ ᱵᱮᱵᱚᱦᱟᱨ ᱛᱟᱦᱮ ᱜᱩᱨᱤᱡ ᱥᱟᱨ ᱠᱚ ᱡᱮᱢᱚᱱ ᱠᱚ ᱨᱚᱦᱚᱭᱮᱫ ᱛᱟᱦᱮᱸᱫ ᱦᱩᱲᱩ ᱛᱮ ᱟᱵᱤᱱ ᱪᱮᱫ ᱵᱤᱱ ᱢᱚᱱᱮᱭᱟ ᱡᱮ ᱦᱟᱱᱟᱴᱟᱜ ᱛᱮᱵᱚᱱ ᱨᱚᱦᱚᱭ ᱞᱮᱠᱷᱟᱱ ᱜᱮ ᱵᱮᱴᱟᱨᱚᱜᱼᱟ ᱥᱮ ᱱᱚᱣᱟᱴᱟᱜ ᱛᱮᱵᱚᱱ ᱨᱚᱦᱚᱭ ᱞᱮᱠᱷᱟᱱ ᱵᱮᱴᱟᱨᱚᱜᱼᱟ
ᱮᱠᱫᱚᱢ ᱮᱠᱫᱚᱢ ᱟᱹᱰᱤ ᱱᱟᱯᱟᱭ ᱠᱩᱠᱞᱤ ᱟᱹᱰᱤ ᱡᱚᱛᱷᱟᱛ ᱠᱩᱠᱞᱤ ᱠᱟᱱᱟ ᱟᱫᱚ ᱮᱱᱛᱮ ᱟᱫᱚ ᱮᱱᱛᱮ ᱜᱚᱝᱠᱮ ᱯᱟᱹᱦᱤᱞ ᱫᱚ ᱱᱚᱜ ᱚᱭ ᱡᱟᱦᱟᱸ ᱱᱟᱦᱟᱜ ᱦᱩᱲᱩ ᱠᱚᱵᱚᱱ ᱨᱚᱦᱚᱭᱮᱫᱼᱟ ᱥᱮ ᱚᱱᱟ ᱠᱷᱚᱱᱚ ᱟᱹᱰᱤ ᱡᱩᱫᱟᱹ ᱡᱩᱫᱟᱹᱣᱟᱜ ᱦᱩᱲᱩ ᱛᱟᱦᱮᱸ ᱞᱮᱱᱟ ᱡᱟᱦᱟᱸ ᱫᱚ ᱩᱱ ᱚᱠᱛᱚ ᱨᱮᱫᱚ ᱡᱟᱦᱟᱸ ᱦᱩᱲᱩ ᱠᱚᱵᱚ ᱪᱟᱥ ᱛᱟᱦᱮᱫ ᱥᱟᱹᱨᱤᱜᱮ ᱚᱱᱟ ᱠᱚ ᱡᱳᱭᱵᱚ ᱥᱟᱨ ᱛᱮᱜᱮ ᱠᱤᱱᱛᱩ ᱦᱩᱭ ᱠᱚᱜ ᱛᱟᱦᱮᱫ ᱵᱷᱟᱜᱮ ᱦᱩᱭᱩᱜ ᱠᱟᱱ ᱛᱟᱦᱮᱸᱫ ᱡᱟᱦᱟᱸ ᱴᱩᱠᱩᱴᱩᱱ ᱦᱩᱭᱩᱜ ᱠᱟᱱ ᱛᱟᱦᱮᱸᱫ ᱢᱚᱴᱟᱢᱩᱴᱤ ᱦᱩᱭᱩᱜ ᱠᱟᱱ ᱛᱟᱦᱮᱸᱫ ᱢᱮᱱᱠᱷᱟᱱ ᱩᱱᱟᱹᱜ ᱡᱟᱹᱥᱛᱤ ᱫᱚ ᱵᱟᱝ ᱮᱱ ᱥᱮ ᱡᱚᱢ ᱢᱟᱱᱮᱠᱚ ᱡᱚᱢ ᱯᱩᱨᱟᱹᱣ ᱠᱚᱣᱟ ᱩᱱᱠᱩ ᱫᱚ ᱚᱱᱮ ᱵᱟᱠᱚ ᱞᱟᱹᱭᱟ ᱚᱱᱟ ᱡᱮᱛᱚ ᱢᱟᱱᱮ ᱵᱤᱥᱤ ᱦᱩᱲᱩ ᱵᱚᱱ ᱠᱷᱚᱡ ᱠᱟᱱᱟ ᱟᱫᱚ ᱚᱱᱟᱛᱮ ᱚᱱᱟ ᱚᱱᱟ ᱞᱮᱠᱟᱛᱮ ᱱᱚᱜ ᱚᱭ ᱨᱟᱥᱟᱭᱱᱤᱠ ᱥᱟᱨ ᱠᱚ ᱵᱚᱱ ᱮᱢᱟᱜ ᱠᱟᱱᱟ ᱟᱨ ᱟᱵᱚ ᱦᱚᱲᱢᱚᱭ ᱠᱷᱚᱛᱤᱜᱼᱟ ᱟᱫᱚᱧ ᱢᱚᱱᱮᱭᱟ ᱞᱟᱦᱟ ᱛᱮᱱᱟᱜ ᱜᱮ ᱴᱷᱤᱠ ᱛᱟᱦᱮᱸ ᱞᱮᱱᱟ ᱜᱚᱢᱠᱮ ᱤᱧᱫᱩᱧ ᱢᱚᱱᱮᱭᱟ ᱥᱮ ᱪᱮᱫ
ᱦᱮᱸ ᱦᱮᱸ ᱦᱮᱸ ᱦᱮᱸ ᱦᱮᱸ ᱟᱹᱞᱤᱧᱟᱜ ᱦᱚᱸ ᱚᱱᱠᱟᱱᱟᱜ ᱜᱮ ᱢᱚᱛᱟᱢᱚᱛ ᱠᱟᱱ ᱛᱟᱹᱞᱤᱧᱟ ᱛᱚᱵᱮ ᱟᱫᱚ ᱜᱚᱝᱠᱮ ᱱᱚᱰᱮ ᱧᱮᱞ ᱞᱮᱠᱷᱟᱱ ᱵᱤᱱ ᱡᱮ ᱯᱟᱹᱦᱤᱞ ᱫᱚ ᱡᱮᱢᱚᱱ ᱡᱟᱦᱟᱸ ᱫᱚ ᱜᱳᱵᱚᱨ ᱥᱟᱨ ᱥᱮ ᱡᱳᱭᱵᱚ ᱥᱟᱨ ᱵᱚᱱ ᱞᱟᱹᱭᱫᱟ ᱚᱱᱟ ᱥᱟᱨ ᱫᱚ ᱡᱮᱢᱚᱱ ᱯᱟᱹᱦᱤᱞ ᱫᱚ ᱰᱟᱝᱨᱤ ᱠᱚᱵᱚᱱ ᱟᱹᱥᱩᱞᱮᱫ ᱠᱚ ᱛᱟᱦᱮᱸᱫ ᱢᱮᱱᱠᱷᱟᱱ ᱱᱮᱛᱟᱨ ᱢᱟ ᱩᱱᱟᱹᱜ ᱵᱟᱠᱚ ᱧᱮᱞᱚᱜ ᱠᱟᱱᱟ ᱛᱟᱦᱚᱞᱮ ᱚᱠᱟᱨᱮᱵᱚᱱ ᱧᱟᱢᱟ
ᱚᱱᱟᱦᱚ ᱵᱟᱝ ᱠᱟᱛᱷᱟ ᱠᱟᱱ ᱜᱮᱭᱟ ᱟᱫᱚ ᱮᱱᱛᱮ ᱜᱚᱢᱠᱮ ᱡᱳᱭᱵᱚᱥᱟᱨ ᱫᱚ ᱜᱩᱨᱤᱡ ᱢᱮᱥᱟ ᱠᱟᱛᱮᱫ ᱦᱚᱸ ᱟᱫᱚ ᱮᱱᱛᱮ ᱟᱹᱰᱤ ᱨᱚᱠᱚᱢᱟᱜᱛᱮ ᱛᱮᱭᱟᱨ ᱜᱟᱱᱚᱜᱼᱟ ᱡᱩᱭᱵᱚ ᱥᱟᱨ ᱫᱚ ᱡᱩᱫᱤ ᱵᱮᱱ ᱧᱮᱞᱟ ᱡᱟᱦᱟᱸ ᱫᱚ ᱦᱩ ᱡᱮ ᱜᱩᱨᱤᱡ ᱠᱷᱚᱱᱟᱜ ᱛᱮᱭᱟᱨᱚᱜᱼᱟ ᱚᱱᱠᱟᱱᱟᱜ ᱫᱚ ᱵᱟᱝ ᱮᱱᱛᱮ ᱟᱨᱦᱚ ᱟᱨ ᱟᱭᱢᱟ ᱟᱭᱢᱟ ᱡᱤᱱᱤᱥ ᱠᱟᱱᱟ ᱡᱟᱦᱟᱸ ᱦᱩᱭᱩᱜ ᱠᱟᱱᱟ ᱟᱵᱚ ᱫᱤᱱᱟᱹᱢ ᱫᱤᱱ ᱨᱮᱱᱟᱜ ᱥᱟᱠᱥᱚᱵᱽᱡᱤ ᱡᱟᱦᱟᱸ ᱠᱚᱵᱚᱱ ᱪᱟᱥᱮᱫᱼᱟ ᱥᱮ ᱚᱱᱟ ᱠᱷᱚᱱᱟᱜ ᱡᱟᱦᱟᱸ ᱠᱤᱪᱷᱩ ᱢᱟᱱᱮ ᱡᱚᱢᱛᱮᱱᱟᱜ ᱡᱚᱢ ᱠᱮᱟᱵᱮᱱ ᱠᱤᱡᱩ ᱵᱮᱱ ᱜᱤᱰᱤᱭᱮᱫ ᱜᱮ ᱚᱱᱟ ᱠᱚ ᱡᱩᱫᱤ ᱢᱤᱫ ᱡᱟᱭᱜᱟ ᱨᱮ ᱫᱚᱦᱚ ᱠᱟᱛᱮᱫ ᱤᱭᱟᱹ ᱠᱚ ᱥᱮ ᱟᱨᱦᱚ ᱮᱢᱟᱱ ᱛᱮᱱᱟᱜ ᱡᱤᱱᱤᱥ ᱠᱚ ᱚᱱᱠᱟ ᱫᱚᱦᱚ ᱡᱟᱣᱨᱟ ᱠᱟᱛᱮᱫ ᱡᱟᱦᱟᱸ ᱦᱟᱥᱟ ᱛᱮᱭᱟᱨᱚᱜ ᱟᱥᱮ ᱚᱱᱟ ᱢᱤᱫ ᱠᱷᱮᱛᱨᱮ ᱡᱳᱭᱳ ᱥᱟᱨ ᱦᱤᱥᱟᱹᱵ ᱛᱮᱜᱮ ᱵᱮᱵᱚᱦᱟᱨᱚᱜᱼᱟ ᱚᱱᱠᱟ ᱱᱟᱜ ᱦᱮᱸ ᱥᱮ
ᱦᱮᱸ ᱦᱮᱸ ᱦᱮᱸ ᱮᱠᱟᱞ ᱮᱠᱟᱞ ᱮᱠᱟᱞ
ᱛᱟᱦᱞᱮ ᱢᱚᱱᱮ ᱞᱮᱠᱷᱟᱱ ᱵᱚᱱ ᱢᱟᱱᱮ ᱵᱚᱱ ᱪᱟᱥ ᱫᱟᱲᱮᱭᱟᱜᱼᱟ ᱚᱱᱟ ᱥᱟᱨ ᱛᱮᱦᱚᱸ ᱱᱤᱛᱚᱝ ᱦᱚᱸ ᱦᱮᱸ ᱥᱮ ᱵᱟᱝ
ᱦᱳᱭ ᱦᱳᱭ ᱦᱳᱭ ᱦᱳᱭ ᱟᱫᱚ ᱮᱱᱛᱮ ᱟᱫᱚ ᱚᱱᱮ ᱠᱟᱛᱷᱟᱨᱮ ᱢᱮᱱᱟᱜᱼᱟ ᱟᱥᱮ ᱦᱮᱸ ᱡᱚᱛᱚ ᱡᱩᱜᱽ ᱥᱟᱶᱛᱮ ᱵᱚᱫᱚᱞᱚᱜ ᱠᱟᱱᱟ ᱛᱟᱞ ᱢᱤᱞᱟᱹᱣ ᱠᱟᱛᱮᱜ ᱠᱚ ᱛᱟᱲᱟᱢᱮᱜ - ᱟ ᱟᱫᱚ ᱮᱱᱛᱮ ᱚᱱᱟ ᱯᱚᱠ ᱫᱤᱭᱟᱹᱭᱫᱟ ᱵᱟᱝ
ᱮᱠᱟᱞ ᱮᱠᱟᱞ ᱮᱠᱟᱞ ᱟᱨ ᱛᱟᱲᱟᱢ ᱦᱚᱸ ᱞᱟᱹᱠᱛᱤ ᱠᱟᱱ ᱛᱟᱵᱚᱱᱟ ᱜᱚᱝᱠᱮ
ᱮᱠᱟᱞ ᱮᱠᱟᱞ ᱮᱠᱟᱞ ᱦᱮᱸ ᱚᱱᱟᱢᱟ ᱠᱟᱛᱷᱟ ᱠᱟᱱ ᱜᱮ ᱟᱫᱚ ᱱᱚᱜᱼᱚᱭ ᱡᱮᱢᱚᱱ ᱧᱮᱞᱵᱚᱱ ᱡᱮ ᱟᱹᱰᱤ ᱦᱚᱲ ᱜᱮᱵᱚᱱ ᱞᱟᱹᱭᱟ ᱞᱭᱟ ᱠᱚ ᱦᱮᱸ ᱱᱚᱝᱠᱟ ᱱᱚᱝᱠᱟᱢ ᱦᱚᱨᱚᱜ ᱵᱟᱸᱫᱮᱜ ᱠᱟᱱᱟ ᱦᱮᱸ ᱱᱚᱝᱠᱟ ᱩᱢᱩᱠ ᱫᱩᱥᱩᱠ ᱱᱚᱣᱟ ᱠᱚᱫᱚ ᱟᱵᱚᱣᱟᱜ ᱵᱟᱝ ᱠᱟᱱᱟ ᱦᱮᱸ ᱪᱟᱜ ᱠᱚ ᱦᱚᱨᱚᱜ ᱵᱟᱸᱫᱮ ᱠᱟᱱᱟ ᱟᱫᱚ ᱩᱱᱠᱩ ᱫᱚ ᱱᱚᱣᱟᱜᱤᱧ ᱞᱟᱹᱭ ᱟᱠᱚᱣᱟ ᱟᱨᱮ ᱵᱟᱵᱟ ᱴᱷᱤᱠ ᱜᱮᱭᱟ ᱡᱟᱦᱟᱸ ᱦᱩᱰᱩᱝ ᱟᱵᱚ ᱦᱚᱨᱚᱜ ᱞᱟᱹᱠᱛᱟᱵᱚᱱ ᱵᱚᱱ ᱦᱚᱨᱚᱜ ᱞᱮᱠᱷᱟᱱ ᱜᱮᱛᱚ ᱜᱟᱱ ᱮᱱᱟ ᱦᱮᱸ ᱵᱟᱝ ᱡᱮ ᱢᱤᱫᱴᱟᱝ ᱦᱚᱲ ᱥᱩᱲ ᱵᱩᱴ ᱟᱠᱟᱱᱟᱭ ᱴᱟᱭ ᱦᱚᱨᱚᱜ ᱠᱟᱱᱟᱫᱟᱭ ᱚᱱᱟ ᱧᱮᱞᱛᱮ ᱪᱮᱫᱟᱜ ᱵᱚᱱ ᱡᱚᱞᱚᱱᱚᱜᱼᱟ ᱦᱮᱸ ᱵᱟᱝ ᱟᱫᱚ ᱮᱱᱛᱮᱫ ᱚᱠᱚᱭ ᱚᱱᱟᱭ ᱦᱚᱨᱚᱜ ᱟᱠᱟᱫᱟ ᱩᱱᱤ ᱵᱩᱡᱟᱭ ᱡᱮ ᱪᱮᱫ ᱞᱟᱹᱜᱤᱫ ᱦᱚᱨᱚᱜ ᱟᱠᱟᱫᱟ ᱢᱤᱫᱴᱟᱝ ᱟᱢ ᱦᱤᱛᱳᱜ ᱟ ᱢᱟᱱᱮ ᱚᱯᱷᱤᱥ ᱠᱚᱨᱮ ᱥᱮ ᱤᱭᱟᱹ ᱠᱚᱨᱮ ᱛᱤᱝᱜᱩ ᱦᱚᱲ ᱥᱟᱶ ᱛᱤᱝᱜᱩ ᱞᱟᱹᱜᱤᱫ ᱫᱚ ᱱᱚᱝᱠᱟᱱᱟᱜ ᱰᱨᱮᱥ ᱦᱚᱸ ᱞᱟᱹᱠᱛᱤᱭᱟ ᱥᱮ ᱵᱟᱝ ᱜᱚᱝᱠᱮ
ᱩ ᱮᱠᱟᱞ ᱮᱠᱟᱞ ᱦᱚᱲ ᱥᱟᱞᱟᱜ ᱢᱮᱥᱟ ᱠᱚᱨᱛᱮ ᱜᱮᱞᱮ ᱢᱟᱱᱮ ᱟᱹᱵᱤᱱ ᱡᱟᱦᱟᱸ ᱡᱟᱭᱜᱟ ᱨᱮᱵᱤᱱ ᱪᱟᱞᱟᱜᱼᱟ ᱚᱱᱟ ᱡᱟᱭᱜᱟ ᱪᱟᱨᱮ ᱩᱱᱠᱩ ᱥᱟᱞᱟᱜ ᱩᱱᱠᱩ ᱚᱱᱠᱟ ᱞᱮᱠᱟᱱ ᱦᱚᱲ ᱥᱟᱞᱟᱜ ᱢᱮᱥᱟ ᱞᱟᱹᱜᱤᱫ ᱛᱮᱫᱚ ᱩᱱᱠᱩ ᱞᱮᱠᱟ ᱜᱮ ᱦᱚᱨᱚᱜ ᱵᱟᱸᱫᱮ ᱦᱩᱭᱩᱜ ᱛᱟᱵᱤᱱᱟ
ᱮᱠᱟ ᱮᱠᱟᱞ ᱠᱟᱛᱷᱟ ᱠᱟᱱ ᱜᱮᱭᱟ ᱱᱟᱣᱟ ᱫᱚ ᱵᱟᱝ ᱠᱟᱱᱟ‌ ᱡᱮ ᱦᱮᱸ ᱞᱟ. ᱭᱵᱮᱱ ᱚ ᱞᱟᱹᱭ ᱟᱹ ᱞᱤᱧ ᱡᱮ ᱱᱚᱜᱼᱚᱭ ᱡᱮ ᱢᱤᱫᱴᱟᱝ ᱦᱚᱲ ᱱᱚᱝᱠᱟᱭ ᱦᱚᱨᱚᱜ ᱵᱟᱸᱫᱮ ᱠᱮᱫᱟ ᱱᱚᱣᱟ ᱵᱚᱞᱮ ᱡᱮ ᱟᱭᱟᱜ ᱥᱟᱶᱛᱟ ᱨᱮᱱᱟᱜ ᱟᱹᱨᱤᱪᱟᱹᱞᱤ ᱦᱤᱲᱤᱧᱟ ᱚᱱᱠᱟᱱᱟᱜ ᱠᱟᱛᱷᱟ ᱫᱚ ᱵᱟᱝ ᱠᱟᱱᱟ ᱟ ᱡᱟᱦᱟᱸ ᱯᱩᱡᱟᱹ ᱯᱚᱨᱟᱠᱚᱵᱽ ᱯᱩᱱᱟᱹᱭ ᱠᱚ ᱚᱱᱟ ᱠᱚᱨᱮ ᱢᱟᱭ ᱟᱭᱟᱜ ᱡᱟᱦᱟᱸ ᱴᱨᱟᱰᱤᱥᱚᱱᱟᱞ ᱦᱚᱨᱚᱜ ᱵᱟᱸᱫᱮ ᱢᱮᱱᱟᱜᱼᱟ, ᱟᱹᱨᱤ-ᱪᱟᱹᱞᱤ ᱨᱮᱱᱟᱜ ᱡᱟᱦᱟᱸ ᱚᱱᱟ ᱠᱚᱦᱚᱭ ᱦᱚᱨᱚᱜ ᱜᱮᱜ-ᱜᱮ ᱦᱟᱝ ᱜᱚᱢᱠᱮ?
ᱦᱤᱥᱟᱞ ᱮᱠᱟᱞ ᱮᱠᱟᱞ ᱾
ᱚᱱᱟᱜᱮ ᱠᱟᱛᱷᱟ ᱫᱚ ᱡᱮ ᱡᱮᱢᱚᱱ ᱟᱵᱚ ᱡᱮᱢᱚᱱ ᱵᱚᱱ ᱡᱟᱦᱟᱸ ᱫᱚ ᱟᱵᱚᱣᱟᱜ ᱫᱷᱚ-ᱮ-ᱫᱷᱚᱨᱚᱢ ᱨᱮᱱᱟᱜ ᱡᱟᱦᱟᱸ ᱡᱟᱭᱜᱟ ᱠᱚ ᱠᱟᱱ ᱛᱟᱵᱚᱱᱟ ᱚᱸᱰᱮ ᱫᱚᱵᱚᱱ ᱵᱟᱸᱫᱮᱜ ᱠᱟᱱᱟ, ᱫᱷᱩᱛᱤᱜ ᱠᱟᱱᱟ ᱵᱚᱱ, ᱯᱟᱹᱧᱪᱤᱜ ᱠᱟᱱᱟ ᱵᱚᱱ, ᱦᱮᱸ ᱥᱮ? ᱟᱞᱛᱟ ᱯᱟᱹᱨᱟᱹᱜ ᱠᱟᱱᱟ ᱵᱚᱱ ᱦᱮᱸᱥᱮ ᱛᱟᱦᱞᱮ ᱱᱚᱣᱟ ᱨᱮᱫᱚ ᱱᱚᱰᱮ ᱱᱚᱣᱟ ᱵᱚᱱ ᱦᱚᱨᱚᱜ ᱮᱫᱟ ᱢᱮᱱᱠᱷᱟᱱ ᱡᱚᱠᱷᱚᱱ ᱢᱤᱫᱴᱟᱝ ᱟᱵᱤᱱ ᱚᱯᱷᱤᱥ ᱨᱮᱵᱤᱱ ᱡᱚᱵ ᱮᱫᱟ ᱦᱮᱸᱵᱤᱱ ᱪᱟᱹᱠᱨᱤ ᱪᱟᱹᱠᱨᱤᱭᱮᱫᱟ ᱛᱚ ᱚᱱᱟ ᱡᱟᱭᱜᱟ ᱨᱮᱫᱚ ᱟᱹᱵᱤᱱ ᱫᱚ ᱚᱱᱠᱟᱜᱮ ᱴᱟᱭ ᱠᱚ ᱦᱚᱨᱚᱜ ᱦᱩᱭᱩᱜ ᱛᱟᱹᱵᱤᱱᱟ ᱥᱩᱴᱵᱩᱴ ᱦᱚᱨᱚᱜ ᱦᱩᱭᱩᱜ ᱛᱟᱵᱤᱱᱟ ᱚᱱᱠᱟᱱ ᱦᱚᱲ ᱥᱟᱞᱟᱜ ᱢᱮᱥᱟ ᱞᱟᱹᱜᱤᱫ ᱛᱮᱫᱚ ᱦᱚᱨᱚᱜ ᱦᱩᱭᱩᱜ ᱛᱟᱹᱵᱤᱱᱟ
ᱱᱤᱦᱟᱹᱛᱤ ᱱᱤᱦᱟᱹᱛᱤ ᱮᱠᱟᱞ ᱮᱠᱟᱞ ᱱᱚᱣᱟ ᱢᱟ ᱥᱟᱹᱨᱤ ᱠᱟᱛᱷᱟ ᱠᱟᱱ ᱜᱮᱭᱟ ᱟᱫᱚ ᱮᱱᱛᱮ ᱚᱱᱟ ᱟᱹᱛᱩ ᱫᱤᱥᱚᱢ ᱨᱮ ᱦᱚᱲ ᱫᱚ ᱱᱚᱣᱟ ᱠᱚᱫᱚ ᱵᱟᱝᱠᱚ ᱵᱟᱲᱟᱭ ᱛᱟᱵᱚᱱᱟ ᱡᱟᱦᱟᱸ ᱛᱤᱱᱟᱹᱜ ᱠᱚᱲᱟ-ᱠᱩᱲᱤ ᱠᱚ ᱚᱞᱚᱜ ᱯᱟᱲᱦᱟᱜ ᱠᱟᱱᱟ ᱾ ᱱᱩᱠᱩ ᱥᱩᱢᱩᱝ ᱜᱮ ᱚᱱᱟ ᱡᱤᱱᱤᱥ ᱴᱟᱜ ᱫᱚᱠᱚ ᱯᱷᱮᱥ ᱫᱟ ᱥᱮᱠᱚ ᱵᱩᱡᱷᱟᱹᱣ ᱧᱟᱢ ᱫᱟᱲᱮᱭᱟᱜ ᱠᱟᱱᱟ ᱡᱮ ᱛᱤᱱᱟᱹᱜᱴᱟ ᱦᱚᱲ ᱥᱟᱶᱛᱮ ᱢᱮᱥᱟ ᱞᱟᱹᱜᱤᱫ ᱛᱤᱱᱟᱹᱜᱴᱟ ᱦᱚᱨᱚᱜ ᱵᱟᱸᱫᱮ ᱦᱚᱸᱭ ᱢᱮᱴᱟᱨᱟᱭ ᱥᱮ ᱵᱟᱝ ᱜᱚᱝᱠᱮ?
ᱮᱠᱟᱞ ᱮᱠᱟᱞ ᱟᱰᱤ ᱡᱳᱨᱮ ᱢᱮᱴᱟᱨᱟ ᱚᱱᱟ ᱾
ᱦᱚᱭ ᱟᱫᱚ ᱮᱱᱛᱮᱜ ᱦᱚᱲᱟᱜ ᱚᱠᱚᱭ ᱞᱟᱹᱭ ᱛᱮᱱᱟ ᱩᱱᱠᱩ ᱫᱚᱠᱚ ᱞᱟᱹᱭ ᱜᱤᱭᱟᱹ ᱾ ᱟᱫᱚ ᱮᱱᱛᱮ ᱟᱵᱚ ᱡᱮ ᱤᱛᱚᱜ ᱵᱚᱱ ᱚᱞᱚᱜ ᱯᱟᱲᱦᱟᱜ ᱠᱟᱱᱟ ᱚᱱᱟ ᱥᱟᱛᱟ ᱟᱵᱚ ᱵᱚᱱ ᱵᱩᱡᱷᱟᱹᱣ ᱫᱟ ᱾ ᱡᱮ ᱵᱟᱝ ᱤᱧᱟᱹᱜ ᱱᱤᱡᱮᱨᱟᱜ ᱡᱟᱦᱟᱸ ᱩᱯᱨᱩᱢ ᱠᱟᱱᱟ ᱚᱱᱟ ᱫᱚ ᱵᱟᱹᱧ ᱟᱫ ᱛᱤᱧᱟᱹ ᱮᱱᱛᱮ ᱡᱟᱦᱟᱸᱨᱮ ᱤᱧ ᱡᱟᱦᱟ ᱡᱟᱭᱜᱟ ᱨᱤᱧ ᱠᱟᱹᱢᱤ ᱠᱟᱱᱟ ᱥᱮ ᱡᱟᱦᱟᱸ ᱡᱟᱭᱜᱟ ᱡᱟᱦᱟᱸ ᱠᱚ ᱥᱟᱶ ᱦᱚᱧ ᱫᱩᱲᱩᱵ ᱛᱤᱜᱩᱱ ᱠᱟᱱᱟ ᱩᱱᱠᱩ ᱞᱮ ᱠᱟᱛᱮ ᱜᱮ ᱤᱧ ᱦᱚᱸ ᱥᱟᱹᱛ ᱥᱟᱯᱲᱟᱣ ᱫᱚ ᱞᱟᱜᱟᱣᱟᱹᱧᱟᱹ ᱥᱮ ᱵᱟᱝ ᱜᱚᱢᱠᱮ?
ᱮᱠᱟᱞ ᱮᱠᱟᱞ ᱮᱠᱟᱞ ᱾
ᱦᱳᱭ ᱫᱚ ᱱᱚᱣᱟ ᱠᱟᱱᱟ ᱟᱫᱚ ᱦᱚᱸᱜᱼᱱᱟ ᱠᱚᱜᱮ ᱟᱹᱰᱤ ᱜᱟᱱ ᱜᱮ ᱵᱟᱝᱠᱚ ᱵᱩᱡᱷᱟᱹᱣᱟ ᱾
ᱦᱮᱸ ᱦᱮᱸ ᱦᱮᱸ ᱾ ᱟᱫᱚ ᱡᱟᱦᱟᱸ ᱚᱱᱟ ᱟᱛᱳ ᱨᱮᱱ ᱦᱚᱲ ᱠᱚ ᱥᱮ ᱡᱟᱦᱟᱸ ᱠᱚᱫᱚ ᱵᱟᱝ ᱠᱚ ᱚᱞ ᱯᱟᱲᱦᱟᱣ ᱠᱟᱱ ᱾ ᱛᱟᱵᱚᱱᱟ ᱦᱮᱸ ᱥᱮ ᱩᱱᱠᱩ ᱠᱚᱦᱚᱸ ᱢᱟᱱᱮ ᱵᱟᱝ ᱠᱚ ᱵᱟᱲᱟᱭ ᱠᱷᱟᱛᱤᱨ ᱛᱮ ᱱᱚᱣᱟ ᱠᱟᱛᱷᱟ ᱠᱚ ᱞᱟᱹᱭᱟ ᱩᱱᱠᱩ ᱣᱟᱜ ᱦᱚᱸ ᱤᱧ ᱫᱩᱧ ᱢᱚᱱᱮᱭᱟ ᱡᱮ ᱢᱟᱱᱮ ᱠᱚᱣᱟᱜ ᱦᱚᱸ ᱢᱟᱱᱮ ᱵᱷᱩᱞ ᱫᱚ ᱵᱟᱝ ᱠᱟᱱᱟ ᱾ ᱠᱟᱨᱚᱱ ᱵᱟᱝ ᱠᱚ ᱵᱟᱲᱟᱭᱟ ᱚᱱᱟ ᱠᱟᱨᱚᱱ ᱛᱮ ᱦᱚᱭ ᱛᱚ ᱱᱚᱝᱠᱟ ᱠᱚ ᱞᱟᱹᱭ ᱫᱟ ᱾ ᱩᱱᱠᱩ ᱦᱚᱸ ᱡᱩᱫᱤ ᱥᱮ ᱥᱮ ᱚᱝᱠᱟᱱ ᱚᱲᱟᱜ ᱨᱮᱱ ᱚᱱᱠᱟ ᱚᱝ-ᱯᱟᱲᱦᱟᱣ ᱚᱲᱟᱜ ᱨᱮᱱ ᱦᱚᱲ ᱚᱱᱠᱟ ᱠᱚ ᱞᱟᱹᱭᱟ ᱩᱱᱤ ᱚᱲᱟᱜ ᱦᱚᱲ ᱨᱮᱱ ᱢᱤᱫᱴᱟᱝ ᱜᱤᱫᱽᱨᱟᱹ ᱡᱩᱫᱤ ᱚᱞ ᱯᱟᱲᱦᱟᱣ ᱠᱟᱛᱮᱜ ᱚᱱᱠᱟ ᱢᱟᱨᱟᱝ ᱰᱟᱦᱟᱨ ᱥᱮ ᱞᱟᱯᱷᱟᱝ ᱥᱮ ᱪᱮᱫ ᱮ ᱪᱟᱞᱟᱜ-ᱟ ᱩᱱ ᱫᱚ ᱮᱲᱮ ᱠᱷᱟᱱ ᱫᱚ ᱩᱱᱠᱩ ᱠᱚ ᱵᱩᱡᱽ ᱫᱟᱲᱮᱜ-ᱟ ᱾ ᱦᱮᱸ ᱥᱮ ᱥᱮ ᱪᱮᱫ-ᱥᱮ ᱪᱮᱜ-ᱥᱮ ᱪᱮᱜ? ᱦᱚᱭ ᱡᱩᱫᱤ ᱥᱮᱪᱮᱫᱚᱜ-ᱟᱭ ᱩᱱᱤ ᱚᱱᱟ ᱚᱱᱟ ᱴᱟᱜ ᱚᱲᱟᱜ ᱠᱷᱚᱱᱟᱜ ᱥᱮ ᱚᱱᱟ ᱴᱟᱜ ᱯᱷᱮᱢᱮᱞᱤ ᱠᱷᱚᱱᱟᱜ ᱡᱩᱫᱤ ᱩᱱᱤ ᱵᱤᱞᱚᱝᱼᱟᱭ ᱛᱟᱦᱚᱞᱮ ᱠᱷᱟᱱ ᱫᱚ ᱩᱱᱤ ᱜᱤ ᱡᱷᱟᱱᱟᱢ ᱟᱜ ᱮ ᱞᱟᱹᱭ ᱟᱠᱚᱣᱟ ᱥᱮ ᱵᱩᱡᱟ ᱠᱚ ᱩᱱᱤ ᱧᱮᱞ ᱛᱮ ᱦᱚᱸ ᱡᱮ ᱱᱚᱝᱠᱟ ᱚᱱᱠᱟ ᱦᱮᱸ ᱥᱮ ᱟᱫᱚ ᱡᱟᱦᱟᱸᱭ ᱚᱝᱠᱟ ᱵᱟᱵᱚᱱ ᱵᱟ-ᱵᱟᱵᱚᱱ ᱵᱟᱲᱟᱭᱟ ᱥᱮ ᱵᱟᱵᱚᱱ ᱚᱞ ᱯᱟᱲᱦᱟᱣ ᱠᱟᱱᱟ ᱥᱮ ᱚᱱᱠᱟᱱ ᱡᱟᱭᱜᱟ ᱨᱮ ᱵᱟᱵᱚᱱ ᱥᱮᱱ ᱟᱠᱟᱱᱟ ᱾ ᱛᱟᱦᱚᱞᱮ ᱠᱷᱟᱱ ᱫᱚ ᱚᱱᱠᱟ ᱚᱱᱟ ᱵᱚᱱ ᱞᱟᱹᱭᱟ ᱚᱱᱠᱟ ᱠᱚ ᱞᱟᱹᱭᱟ ᱛᱟᱦᱚᱞᱮ ᱩᱱᱠᱩ ᱣᱟᱜ ᱦᱚᱸ ᱵᱷᱩᱞ ᱫᱚ ᱵᱟᱝ ᱠᱟᱱᱟ ᱾ ᱪᱩᱭᱞᱤ ᱟᱹᱞᱤᱧ ᱫᱚ ᱞᱤᱧ ᱢᱚᱱᱮᱭᱟ ᱟᱨ ᱠᱤ ᱵᱟᱝ ᱠᱚ ᱵᱟᱲᱟᱭᱟ ᱥᱮ ᱚᱱᱟ ᱠᱟᱨᱚᱱ ᱛᱮ ᱚᱱᱠᱟ ᱠᱚ ᱞᱟᱹᱭᱟ ᱾
ᱮᱠᱫᱚᱢ ᱮᱠᱫᱚᱢ ᱮᱠᱫᱚᱢ ᱱᱚᱣᱟ ᱢᱟ ‌ᱥᱟᱹᱨᱤ ᱠᱟᱛᱷᱟ ᱠᱟᱱᱟ ᱟᱫᱚ ᱡᱟᱦᱟᱸ ᱡᱟᱦᱟᱸ ᱞᱮᱠᱟ ᱟ ᱥᱮᱪᱮᱫ ᱫᱟᱲᱮ ᱢᱮᱱᱟᱜ ᱛᱟᱭᱟ ᱩᱱᱤ ᱚᱱᱠᱟ ᱞᱮᱠᱟᱭ ᱨᱚᱲ ᱠᱟᱜ ᱠᱟᱱᱟᱭ ᱾ ᱴᱤᱡ ᱜᱮ ᱟᱫᱟ ᱚᱱᱛᱮ ᱟᱫᱚ ᱟᱵᱚ ᱡᱟᱦᱟᱸ ᱚᱞᱚᱜ ᱯᱟᱲᱦᱟᱜ ᱠᱚᱲᱟ ᱠᱩᱲᱤ ᱠᱟᱱᱟ ᱵᱚᱱ ᱟᱵᱚ ᱵᱩᱡᱷᱟᱹᱣ ᱩᱪᱤᱛ ᱾ ᱛᱟᱵᱚᱱ ᱴᱷᱤᱠ ᱜᱮᱭᱟᱹ ᱩᱱᱤ ᱞᱟᱹᱭ ᱠᱟᱜ-ᱟᱭ ᱚᱱᱟ ᱛᱮᱫᱚ ᱩᱱᱟᱹᱜ ᱮᱫᱽᱨᱮ ᱨᱮᱱᱟᱜ ᱫᱚ ᱪᱮᱫ ᱦᱚᱸ ᱵᱟᱹᱱᱩᱜ-ᱟ ᱦᱮᱸ ᱵᱟᱝ?
ᱦᱮᱸ ᱾
ᱮᱠᱟᱞ‌ ᱥᱟᱹᱨᱤ ᱠᱟᱛᱷᱟ ᱱᱚᱣᱟ ᱫᱚ ᱛᱟ ᱮᱱᱛᱮ ᱱᱟᱦᱟᱜ ᱫᱤᱱ ᱨᱮ ᱧᱮᱞᱚᱜ ᱠᱟᱱᱟ ᱟᱵᱚ ᱟ ᱟᱵᱚ ᱨᱮᱱ ᱛᱤᱱᱟᱹᱜ ᱠᱚᱲᱟ ᱠᱩᱲᱤ ᱦᱤᱸᱛᱩᱜ ᱠᱚ ᱚᱞᱚᱜ ᱯᱟᱲᱦᱟᱜ ᱠᱟᱱ ᱛᱟᱵᱚᱱᱟ ᱜᱚᱝᱠᱮ ᱢᱚᱱᱮ ᱭᱟᱢ‌ ᱱᱮᱛᱟᱨᱼᱼ
ᱦᱮᱸ ᱱᱮᱛᱟᱨ ᱤᱧ ᱢᱚᱱᱮ ᱭᱟᱹᱧ ᱤᱧᱟᱜ ᱡᱟᱦᱟᱸ ᱢᱮᱫᱴᱟᱝ ᱦᱮᱸ ᱚᱱᱠᱟ ᱨᱤᱥᱟᱪ ᱵᱟᱲᱟ ᱦᱩᱭᱩᱜ ᱜᱤᱭᱟ ᱥᱮᱼᱼ ᱟᱫᱚ ᱛᱟᱦᱚᱞᱮ ᱤᱧ ᱢᱚᱱᱮ ᱭᱟᱹᱧ ᱡᱮ ᱯᱟᱹᱦᱤᱞ ᱠᱷᱚᱱᱟᱜ ᱫᱚ ᱟᱰᱤ ᱴᱟᱜ ᱟᱰᱤ ᱴᱟᱜ ᱢᱟᱱᱮ ᱚᱼᱼ ᱡᱷᱚᱛᱮᱥᱴᱚ ᱦᱤᱸᱛᱚᱜ ᱫᱚ ᱥᱤᱠᱠᱷᱤᱛᱚᱜ ᱠᱟᱱᱟ ᱠᱚ ᱮᱵᱚᱝ ᱠᱚ ᱪᱟᱞᱟᱣ ᱠᱟᱱᱟ ᱵᱚᱝ ᱞᱟᱦᱟᱜ ᱠᱟᱱ ᱜᱮᱭᱟ ᱱᱤᱛᱚᱜ ᱦᱚᱸ ᱢᱟᱱᱮ ᱟᱰᱤ ᱩᱛᱟᱹᱨ ᱠᱚ ᱞᱟᱦᱟ ᱟᱠᱟᱱᱟ ᱤᱧ ᱢᱚᱱᱮ ᱭᱟᱹᱧ ᱢᱮᱱᱠᱷᱟᱱ ᱟᱼᱼ ᱟᱨᱚ ᱞᱟᱦᱟᱜ ᱫᱚᱨᱠᱟᱨ ᱠᱟᱱᱟ ᱠᱤᱱᱛᱩ ᱞᱟᱦᱟ ᱠᱟᱱᱟ ᱠᱚ ᱞᱟᱦᱟ ᱠᱟᱱᱟ ᱠᱚ ᱟᱰᱤ ᱴᱟᱜ ᱢᱮᱱ ᱠᱷᱟᱱ ᱟᱨᱚ ᱞᱟᱦᱟᱜ ᱫᱚᱨᱠᱟᱨᱚᱜ ᱠᱟᱱᱟ᱾
ᱮᱠᱟᱞ ᱮᱠᱟᱞ ᱱᱚᱶᱟ ᱦᱚᱸ ᱥᱟᱹᱨᱤ ᱠᱟᱛᱷᱟ ᱠᱟᱱᱟ ᱪᱮᱫᱟᱜ ᱵᱟᱝ ᱢᱟᱼᱼ